ᱦᱮᱞᱳᱣ
ᱦᱚᱭ ᱨᱚᱲ ᱠᱚ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ ᱟᱢᱮᱢ ᱟᱸᱡᱚᱢ ᱫᱟ
ᱦᱳᱭ ᱟᱸᱡᱚᱢ ᱧᱟᱢᱚᱜ ᱠᱟᱱ ᱜᱮᱭᱟ᱾
ᱳ ᱡᱚᱦᱟᱨ ᱜᱮ᱾
ᱦᱳᱭ ᱡᱚᱦᱟᱨ᱾
ᱪᱮᱫ ᱠᱚᱢ ᱪᱤᱠᱟᱹ ᱵᱟᱲᱟᱭ ᱫᱟ ᱪᱤᱠᱟ. ᱦᱚ ᱵᱟᱝ ᱚᱜᱼᱚᱭ ᱵᱟᱡᱟᱨ ᱞᱮ ᱪᱟᱞᱟᱜ ᱞᱟᱹᱜᱤᱫ
ᱚ ᱤᱧ ᱦᱚᱸ ᱪᱮᱫ ᱦᱚᱸ ᱵᱟᱹᱧ ᱪᱤᱠᱟᱭᱮᱫᱟ ᱟᱞᱮ ᱚᱲᱟᱜ ᱨᱮᱜᱮ ᱱᱤᱛᱚᱜ ᱫᱚ ᱢᱮᱱᱟᱜ ᱞᱮᱭᱟ᱾
ᱚ
ᱡᱟᱦᱟᱱᱟᱜ ᱚᱝᱠᱟ ᱟᱣᱟᱡ ᱠᱚ ᱵᱟᱝ ᱟᱸᱡᱟᱢᱚᱜ ᱠᱟᱱᱟ ᱛᱚ
ᱵᱟᱝ ᱜᱮ ᱵᱟᱝ ᱟᱸᱡᱚᱢᱚᱜ ᱠᱟᱱᱟ ᱟᱢᱮᱢ ᱟᱸᱡᱚᱢᱮᱫ ᱛᱮ
ᱵᱟᱝ ᱟ ᱴᱷᱤᱠ ᱜᱮ ᱟᱸᱡᱚᱢᱚᱜ ᱠᱟᱱᱟ᱾
ᱚ ᱚᱲᱟᱜ ᱠᱚᱨᱮ ᱫᱚᱯᱮ ᱵᱮᱥ ᱜᱮᱭᱟ ᱯᱮ ᱦᱳᱭ ᱱᱤᱛᱚᱜ ᱜᱮᱞᱮ ᱪᱟᱞᱟᱜ ᱜᱮᱭᱟ ᱟᱞᱮ ᱫᱚ
ᱚ ᱟᱯᱮ ᱚᱠᱟᱨᱮ ᱵᱟᱡᱟᱨ ᱯᱮ ᱛᱟᱦᱮᱱᱟ ᱥᱮ ᱤᱭᱟᱹ ᱟᱛᱳ ᱫᱤᱥᱚᱢ ᱨᱮ ᱳ ᱵᱟᱡᱟᱨ ᱨᱮᱱ ᱤᱭᱟᱹ ᱛᱚ ᱟᱞᱮ ᱦᱚ ᱤᱭᱟᱹ ᱟᱞᱮ ᱫᱚ ᱟᱛᱳ ᱨᱮᱜᱮ ᱞᱮ ᱛᱟᱦᱮᱱᱟ
ᱚ ᱟᱯᱮ ᱛᱟᱦᱚᱞᱮ ᱱᱤᱛᱚᱜ ᱫᱚ ᱵᱟᱡᱟᱨ ᱠᱚ ᱵᱟᱯᱮ ᱪᱟᱞᱟᱜ ᱜᱮᱭᱟ?
ᱵᱟᱝ ᱟ ᱱᱤᱛᱚᱜ ᱫᱚ ᱟᱹᱰᱤ ᱧᱤᱫᱟᱹ ᱟᱠᱟᱱᱟ ᱥᱮ ᱚᱱᱟᱛᱮ ᱟᱞᱮ ᱫᱚ ᱵᱟᱞᱮ ᱪᱟᱞᱟᱜ ᱜᱮᱭᱟ ᱟᱛᱩ ᱨᱮ ᱫᱚ
ᱟᱞᱮᱢᱟ ᱫᱤᱱᱟᱹᱢ ᱱᱤᱛᱳᱜ ᱜᱮᱞᱮ ᱪᱟᱞᱟᱜᱼᱟ ᱵᱟᱡᱟᱨ
ᱦᱩᱸ ᱟᱫᱚ ᱵᱟᱡᱟᱨ ᱨᱮᱱ ᱦᱚᱲ ᱫᱚ ᱧᱤᱫᱟᱹ ᱚᱵᱫᱤ ᱜᱮ ᱠᱚ ᱵᱮᱸᱜᱮᱫ ᱠᱟᱜᱼᱟ ᱛᱚ
ᱦᱮᱸ ᱟᱹᱰᱤ ᱧᱤᱫᱟᱹ ᱚᱵᱽᱫᱤ ᱠᱚ ᱛᱟᱦᱮᱱ ᱜᱮᱭᱟ ᱠᱚ
ᱚ ᱛᱟᱦᱚᱞᱮ ᱤᱭᱟᱹ ᱪᱮᱫ ᱠᱚᱯᱮ ᱦᱟᱛᱟᱣᱟ ᱵᱟᱡᱟᱨ ᱠᱷᱚᱱ ᱫᱚ?
ᱦᱟᱛᱟᱣᱟᱞᱮ ᱥᱚᱯᱤᱝ ᱢᱚᱞ ᱞᱮ ᱪᱟᱞᱟᱜ ᱞᱟᱹᱜᱤᱫ
ᱚ ᱥᱩᱨ ᱜᱮᱭᱟ ᱚᱸᱰᱮ ᱠᱷᱚᱱ ᱫᱚ ᱵᱟᱝ?
ᱦᱮᱸ ᱥᱩᱨ ᱜᱮᱭᱟ ᱵᱤᱥᱤ ᱵᱟᱝ ᱥᱟᱹᱜᱤᱧᱟ
ᱟᱪᱪᱷᱟ
ᱟᱢ ᱫᱚ ᱵᱟᱢ ᱪᱟᱞᱟᱣ ᱵᱟᱲᱟ ᱠᱟᱱ ᱛᱮ ᱦᱳᱭ ᱦᱳᱭ ᱦᱮᱸ᱾
ᱤᱧ ᱢᱟ ᱵᱟ. ᱧ ᱪᱟᱞᱟᱣ ᱫᱚᱧ ᱪᱟᱞᱟᱣ ᱠᱟᱱ ᱜᱮᱭᱟ ᱢᱤᱫ ᱫᱷᱟᱣ ᱟᱫᱚ ᱟᱨ ᱵᱟᱹᱧ ᱪᱟᱞᱟᱣ ᱠᱟᱱᱟ
ᱜᱟᱯᱟ ᱢᱮᱭᱟᱝ ᱵᱟᱯᱞᱟ ᱚᱲᱟᱜ ᱦᱮᱱᱟᱜ ᱛᱟᱞᱮᱭᱟ᱾ ᱟᱫᱚ ᱚᱱᱟᱛᱮ ᱠᱟᱹᱴᱤᱡ ᱥᱚᱯᱤᱝ ᱞᱮ ᱪᱟᱞᱟᱜ ᱠᱟᱱᱟ
ᱟᱪᱪᱷᱟ ᱚᱱᱟ ᱠᱷᱟᱹᱛᱤᱨ ᱛᱮ ᱥᱚᱯᱤᱝᱮᱜᱼᱟ ᱵᱟᱝ?
ᱦᱳᱭ ᱦᱮᱸ ᱫᱚᱝ ᱮᱱᱮᱡ ᱦᱮᱱᱟᱜᱼᱟ ᱛᱚ ᱚᱱᱟ ᱠᱚ ᱟᱫᱚ ᱦᱟᱛᱟᱣ ᱦᱩᱭᱩᱜᱼᱟ ᱦᱟᱱᱟ ᱱᱟᱣᱟ ᱠᱚ
ᱦᱳᱭ᱾
ᱟᱯᱮᱥᱮᱫ ᱫᱚ ᱵᱟᱯᱞᱟ ᱚᱲᱟᱜ ᱠᱚ ᱵᱟᱝ ᱦᱩᱭᱩᱜ ᱠᱟᱱᱟ ᱵᱟᱯᱞᱟ ᱠᱚ।
ᱦᱳᱭ ᱢᱤᱫᱴᱮᱡ ᱵᱟᱯᱞᱟ ᱦᱳᱭᱞᱮᱱ ᱜᱮ ᱟᱫᱚ ᱱᱤᱛᱚᱜ ᱪᱟᱵᱟ ᱦᱟᱛᱟᱲ ᱠᱟᱱᱟ ᱵᱟᱯᱞᱟ ᱫᱚ ᱟᱨ ᱼᱼ ᱟᱨ ᱥᱮᱨᱚᱠᱚᱢ ᱟᱞᱮ ᱤᱭᱟᱹ ᱼᱼ ᱟᱫᱚ ᱠᱩᱲᱤ ᱠᱚ ᱫᱚ ᱡᱟᱶᱟᱭ ᱪᱟᱵᱟᱭᱮᱱ ᱞᱮᱠᱟᱜ ᱜᱮ ᱠᱚᱲᱟ ᱠᱚᱦᱚᱸ ᱠᱩᱲᱤ ᱠᱚᱦᱚᱸ।
ᱚ ᱦᱮᱸᱛᱚ ᱟᱫᱚ ᱵᱟᱠᱷᱟᱱ ᱫᱚ ᱦᱮᱸ ᱦᱮᱸ। ᱱᱮᱛᱟᱨ ᱢᱟ ᱡᱷᱚᱛᱚ ᱟᱠᱚ ᱟᱠᱚ ᱛᱮᱜᱮ ᱟᱠᱚ ᱠᱩᱥᱤ ᱛᱮᱜᱮ ᱼᱼ
ᱦᱩᱸ
ᱛᱟᱦᱚᱞᱮ ᱟᱢ ᱫᱚᱠᱚ ᱡᱟᱶᱟᱭ ᱠᱟᱜ ᱢᱮᱭᱟ ᱥᱮ ᱵᱟᱝ ᱛᱟᱦᱚᱞᱮ?
ᱟᱣᱨᱤ ᱠᱚ ᱡᱟᱣᱟᱭᱤᱧᱟ। ᱯᱮᱲᱟ ᱠᱚᱠᱚ ᱦᱮᱡ ᱞᱮᱱᱟ ᱧᱮᱞ ᱤᱫᱤ ᱠᱟ. ᱫᱤᱧᱟᱹ ᱠᱚ᱾ ᱟᱫᱚ ᱦᱟᱸᱜ ᱪᱮᱫ ᱠᱚ ᱠᱚ ᱼᱼ ᱪᱤᱠᱟᱹ ᱠᱚ ᱜᱟᱞᱢᱟᱨᱟᱣᱟᱫᱟ ᱵᱟᱝ ᱫᱚ ᱠᱩᱥᱤ ᱥᱮ ᱪᱮᱫ ᱩᱱᱠᱩ ᱠᱚ ᱠᱩᱥᱤ ᱞᱮᱱᱠᱟᱱ ᱚᱲᱟᱜ ᱨᱮᱱ ᱦᱚᱲ ᱠᱚ ᱼᱼ ᱠᱩᱥᱤ ᱞᱮᱱᱠᱷᱟᱱ ᱤᱧ ᱦᱚᱸ
ᱟᱪᱪᱷᱟ ᱦᱮᱸ ᱚᱱᱟᱢᱟ ᱟᱹᱰᱤ ᱱᱟᱯᱟᱭ ᱠᱟᱛᱷᱟ᱾
ᱟᱨ
ᱛᱚ ᱫᱟᱠᱟ ᱠᱚᱫᱚ ᱯᱮ ᱤᱥᱤᱱ ᱠᱮᱫᱟ?
ᱦᱳᱭ ᱫᱟᱠᱟ ᱠᱚᱫᱚᱞᱮ ᱡᱚᱢ ᱠᱟᱜᱼᱟ ᱟᱫᱚ ᱚᱲᱟᱜ ᱨᱮᱱ ᱦᱚᱲ ᱫᱚᱠᱚ ᱡᱟᱹᱯᱤᱫ ᱠᱟᱜᱼᱟ᱾ ᱟᱫᱚ ᱤᱧ ᱫᱚ ᱼᱼ ᱢᱮᱫ ᱫᱚ ᱵᱟᱝ ᱡᱟᱹᱯᱤᱫᱚᱜ ᱠᱟᱱ ᱛᱤᱧᱟᱹ। ᱦᱳᱭ ᱦᱳᱭ ᱟᱛᱩ ᱨᱮᱫᱚ ᱼᱼ ᱞᱟᱦᱟ ᱞᱚᱜᱚᱱ ᱜᱮ ᱢᱟᱱᱮ ᱫᱟᱠᱟ ᱡᱚᱢ ᱠᱟᱛᱮᱜ ᱞᱚᱜᱚᱱ ᱠᱚ ᱼᱼ ᱡᱟᱹᱯᱤᱫᱟ ᱛᱚ ᱟᱨ ᱱᱩᱭ ᱤᱭᱟᱹ
ᱢᱟ ᱱᱤᱛᱚᱜ ᱦᱚᱸ ᱵᱟᱝ।
ᱦᱩᱸ ᱦᱩᱸ ᱟᱫᱚᱧ ᱫᱚ ᱛᱤᱠᱤᱱ ᱵᱮᱲᱟᱧ ᱡᱟᱹᱯᱤᱫ ᱟᱠᱟᱫ ᱟ ᱥᱮ ᱟᱫᱚ ᱚᱱᱟ ᱠᱷᱟᱹᱛᱤᱨ ᱛᱮ ᱢᱮᱫ ᱵᱟᱝ ᱡᱟᱹᱯᱤᱫᱚᱜ ᱠᱟᱱ ᱛᱤᱧᱟ।
ᱚᱻ
ᱫᱟᱠᱟ ᱫᱚ ᱦᱮᱱᱟᱝ ᱞᱮᱞᱮ ᱡᱚᱢ ᱟᱠᱟᱜᱼᱟ ᱪᱷᱚᱴᱟ
ᱚᱻ ᱦᱮᱸ ᱛᱚ।
ᱡᱚᱢ ᱠᱟᱛᱮᱜ ᱼᱼ
ᱪᱮᱫ ᱠᱚᱯᱮ ᱩᱛᱩ ᱵᱟᱲᱟᱭ ᱫᱟᱯᱮᱻ?
ᱛᱮᱦᱤᱧ ᱫᱚ ᱡᱤᱞ ᱞᱮ ᱩᱛᱩ ᱠᱟᱜᱼᱟ᱾ ᱰᱟᱹᱟᱝᱨᱤ ᱡᱤᱞ ᱞᱮ ᱩᱛᱩ ᱟᱠᱟᱜᱼᱟ ᱛᱮᱤᱦᱧ ᱫᱚ।
ᱚ ᱟᱯᱮ ᱥᱮᱫ ᱥᱚᱵᱡᱤ ᱠᱚ ᱪᱟᱥ ᱜᱮᱭᱟ ᱠᱚ?
ᱦᱳᱭ ᱥᱚᱵᱽᱡᱤ ᱠᱚ ᱡᱚᱛᱚ ᱞᱮᱠᱟᱱ ᱤᱭᱟᱹ ᱜᱮ ᱪᱟᱥ ᱫᱚ। ᱪᱟᱥ ᱠᱮᱭᱟᱞᱮ ᱟᱞᱮ ᱜᱮᱞᱮ ᱪᱟᱥᱟ।
ᱚ ᱚ ᱟᱞᱮ ᱢᱟ ᱵᱟᱡᱟᱨ ᱨᱮ ᱠᱤᱨᱤᱧ ᱠᱟᱛᱮ ᱡᱚᱢ ᱦᱩᱭᱩᱜᱼᱟ ᱚᱠᱟ ᱨᱮᱫᱚᱢ ᱧᱟᱢᱟ। ᱥᱚᱵᱡᱤ ᱠᱚᱫᱚ ᱵᱟᱠᱷᱟᱱ ᱫᱚ᱾ ᱦᱳᱭ। ᱡᱷᱚᱛᱚ ᱠᱤᱨᱤᱧ ᱪᱟᱣᱞᱮ ᱦᱚᱸ ᱠᱤᱨᱤᱧ ᱫᱟᱜ ᱦᱚᱸ ᱠᱤᱨᱤᱧ ᱡᱷᱚᱛᱚ ᱠᱤᱪᱷᱩ ᱠᱤᱨᱤᱧᱟ।
ᱟᱪᱪᱷᱟ ᱛᱟᱦᱟᱞᱮ ᱟᱢ ᱪᱮᱫ ᱯᱮ ᱪᱮᱠᱟ ᱪᱮᱫ ᱯᱮ ᱠᱟᱹᱢᱤ ᱵᱟᱲᱟᱭ ᱜᱮᱭᱟ ᱟᱯᱮ ᱫᱚ?
ᱠᱟᱹᱢᱤ ᱢᱟ ᱟᱞᱮ ᱪᱮᱫ ᱦᱚᱸ ᱵᱟᱞᱮ ᱠᱟᱹᱢᱤ ᱜᱮᱭᱟ ᱤᱱᱥᱴᱟᱜᱨᱟᱢ ᱨᱮ ᱠᱟᱹᱴᱤᱡ ᱵᱷᱤᱰᱤᱭᱳ ᱠᱚᱞᱮ ᱵᱮᱱᱟᱣ ᱜᱮᱭᱟᱞᱮ। ᱟᱢ ᱫᱚ ᱵᱟᱢ ᱵᱮᱱᱟᱣ ᱜᱮᱭᱟ? ᱵᱮᱱᱟᱣ ᱜᱮᱭᱟᱞᱮ ᱟᱞᱮ ᱡᱷᱚᱛᱚ ᱦᱚᱲ᱾ ᱟ ᱤᱧ ᱦᱚᱧ ᱵᱮᱱᱟᱣ ᱜᱮᱭᱟ ᱢᱟᱡᱷᱮ ᱢᱚᱫᱽᱫᱷᱮ ᱤᱧ ᱨᱮᱱ ᱜᱟᱛᱮ ᱠᱚ ᱦᱮᱱᱟᱜ ᱠᱚᱣᱟ ᱫᱟᱹᱭ ᱫᱟᱹᱭ ᱛᱟᱠᱚ ᱦᱮᱱᱟᱜ ᱼᱼ ᱠᱚᱣᱟ ᱠᱚᱣᱟ ᱢᱟᱹᱭ ᱛᱟᱠᱚ।
ᱴᱷᱤᱠ
ᱟᱞᱮ ᱡᱷᱚᱛᱚ ᱦᱚᱲ ᱜᱮᱞᱮ ᱵᱱᱟᱭᱟ᱾ ᱵᱟᱝᱜᱮ ᱤᱭᱩᱴᱩᱵᱽ ᱴᱩ ᱨᱮᱫᱚ ᱵᱟᱹᱧ ᱵᱟᱝ ᱵᱟᱝ ᱵᱟᱝ ᱠᱟᱹᱱᱟᱹᱧ ᱤᱧ ᱫᱚ। ᱤᱭᱩᱴᱩᱵᱽ ᱠᱚᱫᱚ ᱵᱟᱹᱧ ᱠᱷᱩᱞᱟᱹᱣ ᱟᱠᱟᱫᱟ ᱦᱳᱭ।
ᱟᱪᱪᱷᱟ
ᱚ ᱡᱟᱦᱟᱱᱟᱜ ᱠᱚ ᱥᱟᱰᱮ ᱠᱟᱱᱟ ᱥᱮ ᱪᱮᱫ?
ᱚᱻ ᱩᱱᱠᱩ ᱜᱤᱫᱽᱨᱟᱹ ᱢᱮᱱᱟᱜ ᱠᱚᱣᱟ ᱥᱮ ᱚᱸᱰᱮ ᱵᱟᱠᱚ ᱡᱟᱹᱯᱤᱫ ᱟᱠᱟᱫᱼᱟ। ᱩᱱᱠᱩ ᱜᱤᱫᱽᱨᱟᱹ ᱠᱚᱜᱮ ᱜᱟᱛᱮᱜ ᱠᱟᱱᱟ। ᱠᱷᱮᱞ ᱠᱚᱠᱚ ᱧᱮᱞ ᱮᱫᱟ ᱥᱮ᱾
ᱦᱳᱭ ᱦᱳᱭ ᱦᱳᱭ
ᱦᱩᱸᱻ ᱚᱱᱟ ᱠᱷᱟᱹᱛᱤᱨ ᱛᱮ।
ᱦᱮᱸ ᱛᱚ ᱦᱮᱸ ᱟᱫᱚ ᱜᱤ ᱜᱤᱫᱽᱨᱟᱹ ᱠᱚ ᱢᱟ ᱱᱤᱛ ᱦᱚ ᱵᱟᱠᱚ ᱡᱟᱯᱤ
ᱦᱮᱸ
ᱚ ᱟᱨ ᱛᱮᱦᱮᱧ ᱫᱚ ᱚᱠᱟ ᱠᱚᱨᱮ ᱫᱟᱬᱟᱱᱮᱢ ᱪᱟᱞᱟᱣ ᱞᱮᱱᱟ
ᱛᱤᱦᱤᱧ ᱫᱚ ᱚᱲᱟᱜ ᱨᱮᱜᱮ ᱠᱚᱛᱷᱮ ᱫᱟᱲᱟᱱ ᱫᱚ ᱵᱟᱹᱧ ᱪᱟᱞᱟᱣ ᱟᱠᱟᱱᱟ ᱥᱮᱨᱯ ᱛ ᱠᱚᱢ ᱫᱚ ᱟᱛᱳ ᱨᱮᱜᱮ ᱛᱟᱦᱮᱸ ᱞᱮᱱᱟ ᱛᱤᱱ ᱫᱚ
ᱟᱫᱚ ᱚᱠᱟᱛᱮᱢ ᱪᱟᱞᱟᱜᱼᱟ ᱵᱟᱠᱷᱟᱱ ᱫᱚ
ᱚᱸ ᱟᱯᱮ ᱚᱠᱟᱨᱮᱯᱮ ᱟᱯᱮ ᱫᱟᱬᱟᱱ ᱠᱚᱯᱮ ᱪᱟᱞᱟᱜ ᱜᱮᱭᱟ ᱥᱮ ᱵᱟᱝ
ᱦᱮᱸ ᱪᱟᱞᱟᱜ ᱜᱮᱭᱟᱞᱮ ᱟᱞᱮ ᱫᱚ ᱯᱨᱟᱭ ᱜᱮᱞᱮ ᱪᱟᱞᱟᱜ ᱜᱮᱭᱟ ᱦᱳᱭ ᱦᱳᱭ᱾ ᱟᱫᱚ ᱜᱚᱴᱟ ᱜᱮᱞᱮ ᱪᱟᱞᱟᱜ ᱜᱮᱭᱟᱞᱮ। ᱡᱷᱚᱛᱚ ᱠᱚ ᱪᱟᱞᱟᱜ ᱟᱠᱚ᱾ ᱟᱫᱚ ᱱᱤᱡᱮ ᱫᱚ ᱵᱟᱢ ᱪᱟᱞᱟᱜᱼᱟ?
ᱟᱫᱚ ᱜᱟᱛᱮ ᱠᱚᱠᱚ ᱞᱟᱹᱭᱟ ᱪᱚ ᱪᱟᱞᱟᱜ ᱟᱵᱚᱱ ᱪᱚ ᱡᱷᱚᱛᱚ ᱦᱚᱲ ᱜᱮ ᱟᱫᱚ ᱚᱱᱟ ᱛᱮᱜᱮ ᱪᱟᱞᱟᱜ ᱦᱩᱭᱩᱜᱼᱟ
ᱛᱟᱦᱚᱞᱮ ᱟᱢ ᱫᱚᱠᱚ ᱵᱟᱠᱚ ᱡᱟᱶᱟᱭ ᱟᱠᱟᱫ ᱢᱮᱭᱟ
ᱵᱟᱝ ᱵᱟᱝ ᱤᱧᱚᱸ ᱮᱭᱤᱴ ᱨᱮᱤᱧ ᱯᱟᱲᱦᱟᱜ ᱠᱟᱱᱟ
ᱚᱻ ᱟᱪᱪᱷᱟ ᱟᱨ ᱚ ᱢᱟᱱᱮ ᱟᱯᱮ ᱫᱚ
ᱜᱮᱭᱟ
ᱤᱧ ᱫᱚ ᱤᱧ ᱫᱚ ᱤᱭᱟᱹ ᱜᱨᱮᱡᱩᱭᱮᱥᱚᱱᱤᱧ ᱠᱚᱢᱯᱞᱤᱴ ᱟᱠᱟᱫᱟᱼᱟ ᱟᱫᱚ ᱱᱤᱛᱚᱜ ᱫᱚ ᱟᱫᱚ ᱵᱟᱹᱧ ᱯᱟᱲᱦᱟᱜ ᱠᱟᱱᱟ ᱚᱱᱟ ᱠᱚᱢᱯᱞᱤᱴ ᱠᱟᱛᱮ ᱜᱮ ᱢᱤᱱᱟᱹᱧ ᱟᱠᱟᱫᱤᱧᱟ
ᱳᱻ ᱟᱫᱚ ᱮᱴᱟᱜ ᱠᱤᱪᱷᱩ ᱠᱚᱫᱚ ᱵᱟᱢ ᱠᱚᱨᱟᱣᱫᱟ
ᱱᱤᱛᱚᱜ ᱫᱚ ᱵᱟᱹᱧ ᱠᱚᱨᱟᱣ ᱫᱟ ᱟᱫᱚ ᱚᱱᱟ ᱦᱚᱸ ᱪᱤᱱᱛᱟᱹ ᱵᱷᱟᱵᱱᱟ ᱵᱟᱲᱟᱭ ᱠᱟᱱ ᱜᱮᱭᱟ ᱪᱟᱹᱠᱨᱤ ᱯᱚᱨᱤᱠᱷᱟ ᱠᱚᱜᱤᱧ ᱤᱭᱟᱹ ᱵᱟᱲᱟᱭᱟ ᱚᱱᱟ ᱠᱚᱜᱮ ᱦᱳᱭ ᱟᱫᱚ ᱚᱱᱟ ᱠᱚᱜᱤᱧ ᱯᱷᱤᱞᱟᱯ ᱟᱠᱟᱟᱜᱼᱟ ᱟᱫᱚ ᱦᱸ
ᱦᱮᱸᱛᱚ
ᱛᱟᱦᱚᱞᱮ ᱟᱢᱫᱚ ᱤᱱᱥᱴᱟᱜᱨᱟᱢ ᱨᱮ ᱵᱷᱤᱰᱭᱳ ᱠᱚᱢ ᱵᱮᱱᱟᱣ ᱵᱮᱱᱟᱣ ᱚᱱᱟ ᱵᱮᱱᱟᱣ ᱠᱮᱭᱟ ᱚᱱᱟᱛᱮᱜᱮ ᱴᱟᱠᱟ ᱤᱱᱠᱟᱢ ᱜᱮᱭᱟ ᱥᱮ ᱪᱮᱫ
ᱴᱟᱠᱟᱫ ᱢᱟ ᱟᱣᱨᱤᱧ ᱧᱟᱢᱟ ᱦᱚᱜ ᱚᱚᱭ ᱤᱭᱟᱹ ᱦᱚᱞᱟ ᱢᱟᱫᱷᱮᱨ ᱦᱩᱭᱩᱜ ᱠᱟᱱᱟ ᱩᱱ ᱠᱷᱩᱞᱟᱹᱣ ᱦᱩᱭ ᱟᱠᱟᱱᱟ ᱛᱜᱲᱟ
ᱚ ᱛᱟᱦᱚᱞᱮ ᱵᱟᱵᱟ ᱛᱟᱠᱚ ᱫᱚ ᱪᱮᱫ ᱠᱚ ᱪᱤᱠᱟᱭ ᱛᱟᱯᱮᱭᱟ
ᱵᱟᱵᱟ ᱛᱟᱠᱚ ᱫᱚ ᱮᱠᱷᱚᱱ ᱫᱚ ᱵᱟᱭᱨᱮ ᱨᱮ ᱦᱮᱱᱟᱜ ᱠᱚᱣᱟ ᱩᱱᱠᱩ ᱫᱚ ᱠᱚᱢᱯᱟᱱᱤ ᱠᱟᱹᱢᱤ ᱭᱟᱠᱚ
ᱚᱻᱻ
ᱟᱫᱚ ᱚᱱᱟ ᱛᱮᱜᱮ ᱟᱞᱮᱦᱚᱸ ᱵᱟᱡᱟᱨ ᱥᱮᱫ ᱨᱮᱜᱮ ᱦᱮᱱᱟᱜ ᱞᱮᱭᱟ
ᱟᱩᱸ ᱟᱯᱮ ᱩᱱ ᱫᱚ ᱦᱩᱰᱤᱧ ᱠᱷᱚᱱᱜ ᱜᱮ ᱵᱟᱡᱟᱨ ᱨᱮᱜᱮ ᱯᱮ ᱛᱟᱦᱮᱸ ᱠᱟᱱᱟ ᱦᱚᱸ ᱥᱮ ᱚᱸᱰᱮ ᱜᱮᱯᱮ ᱛᱟᱦᱮᱱ ᱜᱮᱭᱟ
ᱛᱚᱠᱷᱚᱱᱜᱤᱧ ᱦᱟᱨᱟ ᱟᱠᱟᱱᱟ ᱵᱟᱡᱟᱨ ᱨᱮᱜᱮ ᱤᱧ ᱫᱚ ᱟᱢᱫᱚ ᱵᱟᱡᱟᱨ ᱠᱚ ᱵᱟᱢ ᱦᱮᱡ ᱵᱟᱲᱟ ᱠᱟᱱᱟ ᱡᱟᱦᱟᱸ ᱛᱮ ᱥᱟᱺᱜᱤᱧ ᱥᱟᱺᱜᱤᱧ
ᱵᱟᱡᱟᱨ ᱫᱚᱧ ᱪᱟᱞᱟᱣ ᱟᱠᱟᱱ ᱜᱮᱭᱟ ᱟᱫᱚ ᱯᱮᱲᱟ ᱠᱚᱫᱚ ᱵᱟᱹᱱᱩᱜ ᱠᱚᱛᱟᱞᱮᱭᱟ ᱵᱟᱡᱟᱨ ᱨᱮᱱ ᱯᱮᱲᱟ ᱠᱚᱫᱚ
ᱦᱳᱭᱛᱚ ᱦᱮᱸ
ᱛᱟᱞᱮ
ᱚᱻ
ᱛᱟᱦᱚᱞᱮ ᱡᱚᱢ ᱵᱟᱲᱟ ᱦᱩᱭ ᱟᱯᱮᱭᱟ
ᱡᱚᱢ ᱫᱚ ᱦᱟᱱᱮ ᱮᱱᱟᱱᱹ ᱨᱮ ᱦᱩᱭ ᱟᱠᱟᱱᱟ ᱟᱫᱚ ᱱᱤᱛᱚᱜ ᱫᱚ ᱵᱟᱡᱟᱨ ᱥᱮᱫ ᱞᱮ ᱪᱟᱞᱟᱜ ᱞᱟᱹᱜᱤᱫ ᱥᱚᱯᱤᱝ ᱟᱫᱚ ᱚᱱᱟ ᱛᱚ ᱚᱱᱛᱮ ᱨᱮᱜᱮ ᱡᱚᱢ ᱦᱩᱭᱩᱜᱼᱟ
ᱪᱮᱫ ᱠᱚᱯᱮ ᱩᱛᱩ ᱠᱮᱫᱟ ᱛᱤᱦᱤᱧ ᱫᱚ
ᱛᱮᱦᱤᱧ ᱫᱚ ᱦᱟᱹᱠᱩ ᱞᱮ ᱩᱛᱩ ᱞᱮᱫ ᱠᱚᱣᱟ ᱟᱞᱮ ᱫᱚ ᱦᱟᱹᱠᱩ ᱫᱟᱹᱞ ᱟᱲᱟᱜ ᱵᱷᱟᱹᱡᱤ ᱚᱱᱟ ᱠᱚᱜᱮ ᱛᱮᱦᱮᱧ ᱫᱚ
ᱚ ᱟᱪᱷᱟ
ᱟᱫᱚ ᱱᱤᱛᱚᱜ ᱫᱚ ᱵᱟᱞᱮ ᱫᱟᱠᱟᱭᱟᱞᱮ ᱟᱫᱚ ᱵᱟᱡᱟᱨ ᱠᱷᱚᱱ ᱜᱮᱞᱮ ᱠᱤᱨᱤᱧ ᱟᱹᱜᱩᱭᱟᱞᱮ ᱡᱟᱦᱟᱱᱟᱜ ᱜᱮ
ᱚᱻ
ᱟᱨ ᱛᱮᱦᱮᱧ ᱫᱚ ᱚᱲᱟᱜ ᱠᱚᱨᱮ ᱦᱚ ᱞᱟᱹᱭ ᱫᱟᱠᱚ ᱵᱟᱵᱚᱱ ᱤᱥᱤᱱᱟ ᱛᱮᱦᱮᱧ ᱫᱚ ᱮᱱᱟᱱ ᱵᱚᱱ ᱡᱚᱢ ᱟᱠᱟᱫᱟ ᱟᱨ ᱵᱟᱠᱷᱟᱱ ᱫᱚᱮ ᱤᱥᱤᱱ ᱫᱚᱞᱮ ᱤᱥᱤᱱ ᱜᱮᱭᱟᱞᱮ ᱟᱫᱚ ᱛᱮᱦᱮᱧ ᱫᱚ ᱵᱟᱡᱟᱨ ᱥᱮᱫ ᱪᱟᱞᱟᱜ ᱦᱩᱭᱩᱜ ᱠᱟᱱᱟ
ᱦᱩᱸ ᱦᱩᱸ ᱛᱟᱦᱚᱞᱮ ᱫᱚ ᱟᱢᱜᱮᱢ ᱦᱩᱰᱤᱧᱤᱡ ᱠᱟᱱᱟ ᱥᱮ ᱤᱭᱟᱹ ᱟᱵᱟᱨ ᱟᱢ ᱫᱟᱫᱟ ᱛᱟᱠᱚ ᱥᱮ ᱫᱤᱫᱤ ᱛᱟᱠᱚ ᱢᱮᱱᱟᱜ ᱠᱚᱛᱟ ᱯᱮ
ᱤᱧ ᱜᱤᱧ ᱦᱩᱰᱤᱧᱤᱡ ᱠᱟᱱᱟ ᱟᱨ ᱢᱤᱫᱴᱟᱝ ᱤᱭᱟᱹ ᱦᱮᱱᱟᱭᱟ ᱫᱟᱹᱭ ᱦᱮᱱᱟᱭᱟ
ᱛᱟᱞᱮ ᱟᱯᱮᱥᱮ ᱫᱚ ᱦᱚᱱ ᱦᱳᱭ ᱤᱧ ᱫᱚ ᱢᱟᱨᱟᱝᱤᱡ ᱠᱟᱹᱱᱟᱹᱧ
ᱳᱻᱻ
ᱟᱫᱚ ᱦᱮᱸ ᱵᱚᱭᱦᱟ ᱢᱤᱫᱴᱮᱡ ᱵᱚᱭᱦᱟ ᱠᱚᱲᱟ ᱢᱮᱱᱟᱭ ᱛᱤᱧᱟ ᱟᱫᱚ ᱩᱱᱤ ᱦᱚᱸ ᱡᱮ ᱤᱥᱠᱩᱞ ᱨᱮᱭ ᱯᱟᱲᱦᱟᱜᱼᱟ ᱩᱱᱤ ᱫᱚ ᱥᱮᱵᱷᱮᱱ ᱨᱮᱭ ᱯᱟᱲᱦᱟᱜᱼᱟ ᱟᱢ ᱠᱷᱚᱱ ᱛᱷᱚᱲᱟ ᱢᱤᱫ ᱠᱞᱟᱥ ᱠᱟᱹᱴᱤᱡ ᱮ ᱯᱟᱲᱦᱟᱜᱼᱟ
ᱦᱳᱭ ᱦᱳᱭ ᱦᱳᱭ ᱟᱫᱚ ᱚᱱᱠᱟ ᱜᱮ ᱡᱷᱚᱛᱚ ᱦᱚᱲ ᱜᱮ ᱦᱮᱸ ᱠᱩᱥᱤᱭᱟᱜ ᱜᱤᱭᱟᱹᱧ ᱟᱫᱚ ᱵᱟᱠᱚ ᱤᱫᱤᱧ ᱜᱮᱭᱟ ᱠᱚ ᱤᱧ ᱫᱚ ᱫᱟᱹᱭ ᱮ ᱞᱟᱹᱭᱟ ᱟᱢ ᱫᱚ ᱪᱟᱞᱟᱜ ᱵᱟᱝ ᱦᱩᱭᱩᱜ ᱛᱟᱢᱟ ᱠᱟᱹᱴᱤᱡ ᱜᱮᱭᱟᱢ ᱱᱤᱛᱚᱜ ᱠᱷᱚᱱ ᱫᱚ ᱟᱞᱚᱢ ᱫᱟᱬᱟᱱᱟ ᱟᱨ ᱟᱭᱢᱟ ᱜᱚᱴᱟᱭ ᱫᱟᱬᱟᱱ
ᱩᱸᱻ ᱛᱟᱦᱞᱮ ᱟᱢ ᱫᱚ ᱚᱲᱟᱜ ᱨᱮᱠᱚ ᱫᱚᱦᱚ ᱦᱚᱴᱚ ᱠᱟᱢᱟ ᱟᱨ ᱟᱠᱚ ᱫᱟᱬᱟᱱ ᱠᱚ ᱪᱟᱼᱼ ᱪᱟᱞᱟᱜᱼᱟ ᱠᱚ ᱦᱮᱸ ᱥᱮ
ᱪᱟᱞᱟᱜ ᱜᱮᱭᱟᱻ ᱠᱚ ᱟᱭᱳ ᱫᱚ ᱩᱱᱟᱹᱜ ᱫᱚ ᱵᱟᱭ ᱪᱟᱞᱟᱜ ᱜᱮᱭᱟ ᱩᱱᱤ ᱫᱟ ᱟᱫᱚ ᱤᱧ ᱛᱟᱦᱮᱱᱟ ᱥᱮ ᱟᱫᱚ ᱚᱱᱟ ᱛᱚ ᱟᱭᱳ ᱫᱚ ᱩᱱᱟᱹᱜ ᱵᱟᱭ ᱪᱟᱞᱟᱜ ᱜᱮᱭᱟ
ᱟᱪᱷᱟ ᱟᱞᱮ ᱦᱚᱸ ᱫᱟᱬᱟᱱ ᱞᱮ ᱪᱟᱞᱟᱣ ᱫᱚ ᱪᱟᱞᱟᱣ ᱞᱮᱱ ᱜᱮᱭᱟᱞᱮ ᱥᱟᱺᱜᱤᱧ ᱥᱮᱫ ᱜᱮ ᱚᱱᱮ ᱵᱮᱝᱜᱟᱞᱳᱨ ᱞᱮ ᱪᱟᱞᱟᱣ ᱞᱮᱱᱟ ᱚᱱᱛᱮ ᱞᱮ ᱪᱟᱞᱟᱣ ᱠᱟᱱᱟ ᱱᱮᱯᱟᱞ ᱞᱮ ᱪᱟᱞᱟᱣ ᱟᱠᱟᱱᱟ ᱟᱵᱟᱨ ᱠᱟᱹᱥᱢᱤᱨ ᱥᱮᱫᱼᱼ ᱛᱚ ᱫᱟᱬᱟᱱ ᱞᱮ ᱪᱟᱞᱟᱣ ᱞᱮᱱᱟ ᱞᱮ ᱚᱱᱟ ᱠᱚ ᱡᱟᱭᱜᱟ ᱜᱤᱧ ᱧᱮᱞ ᱠᱟᱜᱼᱟ ᱟᱫᱚ ᱟᱨ ᱵᱟᱹᱧ ᱪᱟᱞᱟᱣ ᱟᱠᱼᱼ ᱚᱱᱟ ᱥᱟᱹᱜᱤᱧ ᱥᱮᱡ ᱜᱮ ᱚᱱᱟ ᱥᱟᱹᱜᱤᱧ
ᱫᱟᱨᱡᱤᱞᱤᱝ ᱠᱟᱥᱢᱤᱨ ᱚᱱᱟ ᱠᱚᱫᱚ ᱵᱚᱨᱚᱯ ᱡᱟᱭᱜᱟ ᱠᱟᱱᱟ ᱵᱟᱝ
ᱴᱷᱟᱱᱰᱟ ᱜᱮ
ᱚ ᱦᱮᱸ ᱤᱧ ᱦᱩᱧ ᱧᱮᱞ ᱟᱠᱟᱫᱟ ᱯᱷᱳᱱ ᱨᱮᱜᱮᱧ ᱧᱮᱞ ᱟᱠᱟᱫᱟ ᱟᱠᱟᱫᱟ ᱤᱧ ᱦᱚᱸ ᱪᱟᱞᱟᱣ ᱫᱚ ᱵᱟᱹᱧ ᱪᱟᱞᱟᱣ ᱟᱠᱟᱱᱟ
ᱪᱟᱞᱟᱜ ᱞᱟᱜᱟᱜ ᱢᱮ ᱦᱮᱸ ᱢᱼᱼ
ᱦᱳᱭ ᱪᱟᱞᱟᱜ ᱦᱩᱭᱩᱜᱼᱟ ᱟᱫᱚ ᱠᱚ ᱢᱤᱛᱟᱹᱧ ᱜᱮᱭᱟ ᱠᱚ ᱦᱟᱯᱮ ᱱᱤᱛᱚᱜ ᱫᱚ ᱟᱞᱚᱢ ᱪᱟᱞᱟᱜᱼᱟ ᱠᱟᱹᱴᱤᱡ ᱦᱟᱨᱟ ᱞᱮᱱᱢᱟ ᱛᱟᱯᱚᱨᱮᱢ ᱪᱟᱞᱟᱜᱼᱟ ᱟᱫᱚᱧ ᱟᱯᱮ ᱫᱚᱯᱮ ᱪᱟᱞᱟᱜᱼᱟ ᱤᱧ ᱫᱚ ᱵᱟᱯᱮ ᱤᱫᱤᱧᱟ ᱟᱫᱚ ᱠᱚ ᱞᱟᱦᱟᱜᱼᱟ ᱪᱟᱞᱟᱜ ᱜᱮᱭᱟᱢ ᱟᱫᱚ ᱚᱱᱠᱟ ᱠᱚ ᱢᱤᱛᱟᱹᱧᱟ ᱠᱚ ᱤᱧ ᱫᱚ
ᱚ ᱟᱪᱷᱟ ᱟᱯᱮ ᱟᱯᱮᱭᱟᱜ ᱤᱥᱠᱩᱞ ᱨᱮᱫᱚ ᱦᱩᱞ ᱢᱟᱦᱟᱸ ᱠᱚ ᱢᱟᱱᱟᱣ ᱞᱮᱜᱼᱜᱮᱭᱟ ᱥᱮ ᱵᱟᱝ
ᱦᱮᱸ ᱢᱟᱱᱟᱣ ᱞᱮᱜ ᱜᱮᱭᱟ ᱠᱚ
ᱚᱻ ᱪᱟᱞᱟᱜ ᱞᱮᱱᱟ ᱥᱮ ᱵᱟᱝ
ᱦᱮᱸ ᱪᱟᱞᱟᱣ ᱞᱮᱱ ᱜᱤᱭᱟᱹᱧ
ᱚᱸᱻ
ᱪᱷᱩᱴᱩ ᱠᱷᱟᱴᱚ ᱠᱚ ᱢᱟᱱᱟᱣ ᱠᱮᱫᱟ ᱠᱚ ᱟᱫᱚ ᱮᱱᱼᱼ ᱚᱻ ᱟᱨ ᱪᱷᱩᱴᱩ ᱠᱷᱟᱴᱚ ᱠᱚ ᱢᱟᱱᱟᱣ ᱠᱮᱫᱟ ᱠᱚ ᱮᱱ ᱦᱤᱞᱚᱜ ᱫᱚ ᱫᱟᱜ ᱠᱮᱫᱟᱭ ᱟᱨ ᱤᱭᱟᱹ ᱚᱫᱷᱮᱠ ᱮ ᱫᱟᱜ ᱮᱫᱟ ᱚᱫᱷᱮ ᱥᱤᱛᱩᱝ ᱮᱫᱟᱭ ᱟᱫᱚ ᱚᱱᱟ ᱠᱷᱟᱹᱛᱤᱨ ᱜᱚᱝᱠᱮ ᱠᱚᱦᱚᱸ ᱩᱱᱟᱹᱜ ᱵᱟᱠᱚ ᱦᱮᱡ ᱟᱠᱟᱱ ᱛᱟᱦᱮᱸᱜ ᱠᱚ
ᱦᱩᱸᱻᱻ
ᱱᱚᱜᱼᱚᱭ ᱪᱷᱚᱴᱚ ᱠᱷᱟᱴᱚ ᱢᱟᱱᱟᱣ ᱦᱩᱭ ᱮᱱᱟ ᱯᱨᱚᱛᱤ ᱵᱚᱪᱷᱚᱨ ᱜᱮᱞᱮ ᱢᱟᱱᱟᱣ ᱜᱮᱭᱟ ᱟᱫᱚ ᱱᱮᱥ ᱢᱟᱱᱟᱣ ᱦᱩᱭᱱᱟ ᱚᱝᱠᱟ ᱟᱯᱮ ᱫᱚ ᱪᱮᱫ ᱞᱮᱠᱟ ᱯᱮ ᱢᱟᱱᱟᱣ ᱠᱮᱫᱟ?
ᱟᱞᱮ ᱦᱚᱸ ᱚᱱᱠᱟ ᱜᱤ ᱟᱹᱰᱤ ᱤᱭᱟᱹ ᱛᱚ ᱵᱟᱝ ᱫᱟᱜ ᱠᱮᱫᱟᱭ ᱥᱮ ᱟᱫᱚ ᱚᱱᱟ ᱫᱟᱜ ᱡᱟᱹᱲᱤ ᱠᱷᱟᱹᱛᱤᱨ ᱛᱮ ᱩᱱᱟᱹᱜ ᱤᱭᱟᱹ ᱫᱚ ᱵᱟᱝ ᱤᱭᱟᱹ ᱞᱮᱱᱟ᱾
ᱦᱳᱭ
ᱞᱚᱜᱚᱱ ᱜᱮ ᱩᱲᱟᱜ ᱦᱚᱸᱞᱮ ᱦᱮᱡ ᱮᱱᱟ᱾
ᱦᱮᱸ ᱦᱮᱸ
ᱫᱚᱢᱮᱭ ᱫᱟᱜ ᱠᱮᱫᱟ ᱟᱞᱮ ᱥᱮᱱ ᱫᱚ᱾
ᱚ ᱟᱞᱮ ᱥᱮᱫ ᱢᱟ ᱠᱚᱢ ᱠᱚᱢᱮ ᱫᱟᱜ ᱠᱤᱫᱟ ᱫᱚᱢᱮ ᱫᱚ ᱵᱟᱭ ᱫᱟᱜ ᱟᱠᱟᱫᱟ ᱾ ᱟᱫᱚ ᱚᱱᱟᱛᱮᱜᱮ ᱟᱫᱚ ᱚᱠᱟ ᱛᱮ ᱦᱚᱸ ᱪᱟᱞᱟᱣ ᱵᱟᱝ ᱦᱩᱭ ᱟᱠᱟᱱᱟ᱾
ᱦᱩᱸ ᱦᱩᱸ
ᱛᱤᱨᱮᱢ ᱡᱟᱹᱯᱤᱫᱟ ᱛᱟᱦᱚᱞᱮ ᱟᱢ ᱫᱚ?
ᱡᱯᱤᱛᱟᱧ ᱦᱟᱸᱜ ᱦᱟᱨ ᱜᱟᱹᱲᱤᱪ ᱯᱳᱚᱨ ᱜᱮ ᱦᱟᱸᱜ ᱡᱯᱤᱛᱟ ᱾
ᱚ ᱦᱳᱭ ᱛᱚ ᱟᱫᱚ ᱜᱟᱯᱟ ᱥᱮᱛᱟᱜ ᱞᱚᱜᱚᱱ ᱞᱚᱜᱟᱱ ᱞᱚᱜᱚᱱ ᱵᱮᱨᱮᱫ ᱦᱩᱭᱩᱜ ᱛᱟᱢᱟ᱾ ᱪᱮᱫ ᱠᱟᱹᱢᱤ ᱠᱚᱢ ᱵᱟᱲᱟᱭ ᱜᱮᱭᱟ ᱟᱢ ᱫᱚ?
ᱡᱚᱛᱚ ᱞᱮᱠᱟᱱ ᱠᱟᱹᱢᱤ ᱜᱮ ᱢᱟᱴᱷ ᱨᱮ ᱦᱚᱭ ᱠᱟᱹᱢᱤ ᱫᱟᱲᱮᱮᱜ ᱜᱮᱭᱟ ᱚᱲᱟᱜ ᱨᱮᱱᱟᱜ ᱦᱚᱧ ᱠᱟᱹᱢᱤ ᱫᱟᱲᱮᱜ ᱜᱮᱭᱟ ᱟᱨ ᱫᱟᱠᱟ ᱩᱛᱩ ᱤᱥᱤᱱ ᱠᱚᱦᱚᱧ ᱫᱟᱲᱮᱭᱟᱜ ᱜᱮᱭᱟ ᱤᱧ ᱫᱚ᱾
ᱚ ᱚ ᱦᱮᱸᱛᱚ
ᱦᱩᱸ ᱟᱯᱮ ᱠᱚᱨᱮᱱ ᱢᱟ ᱯᱟᱥᱮ ᱤᱭᱟᱹ ᱵᱟᱹᱱᱩᱜ ᱠᱚᱛᱟᱯᱮ ᱰᱟᱝᱨᱟ ᱢᱮᱨᱚᱢ ᱠᱚ ᱵᱟᱝᱥᱮ?
ᱵᱟᱝ ᱵᱟᱝ ᱟᱞᱮ ᱫᱚ ᱵᱟᱞᱮ ᱟᱹᱥᱩᱞ ᱠᱟᱜ ᱠᱚᱣᱟ ᱩᱱᱠᱩ ᱫᱚ᱾ ᱵᱟᱡᱟᱨ ᱫᱤᱥᱚᱢ ᱫᱚ ᱡᱟᱭᱜᱟ ᱜᱮ ᱵᱟᱱᱩᱜᱼᱟ ᱟᱨ ᱦᱚᱯᱚᱱ ᱯᱚᱱ ᱢᱤᱫᱴᱟᱝ ᱨᱩᱢ ᱛᱟᱞᱮ
ᱦᱳᱭ ᱛᱚᱵᱮ ᱤᱱᱟᱹᱜ ᱜᱮᱞᱟᱝ ᱠᱟᱛᱷᱟᱜᱼᱟ᱾
ᱦᱳᱭ ᱦᱟᱨᱚ ᱯᱷᱳᱱ ᱵᱟᱲᱟᱭ ᱢᱮ ᱦᱳᱭ ᱡᱟᱦᱟᱸᱛᱤᱥ ᱦᱳᱭ ᱴᱷᱤᱠ ᱟᱪᱷᱮ᱾